ᱦᱮᱞᱳ᱾
ᱦᱮᱸ ᱦᱮᱞᱳ᱾
ᱦᱮᱞᱳ᱾
ᱦᱟᱸ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ ᱨᱚᱲ ᱟᱸᱡᱚᱢᱚᱜ ᱠᱟᱱᱟ?
ᱦᱮᱸ ᱴᱷᱤᱠ ᱜᱮ ᱟᱸᱡᱚᱢᱚᱜ ᱠᱟᱱᱟ᱾ ᱟᱹᱞᱤᱧᱟᱜ ᱨᱚᱲ ᱴᱷᱤᱠ ᱜᱮ ᱟᱸᱡᱚᱢᱚᱜ ᱠᱟᱱᱟ?
ᱦᱮᱸᱻ ᱟᱸᱡᱚᱢᱚᱜ ᱠᱟᱱ ᱜᱮᱭᱟ᱾
ᱛᱷᱟᱞᱮ ᱜᱚᱝᱠᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱮᱠᱷᱚᱱ ᱫᱚ ᱦᱟᱸᱜ᱾
ᱦᱮᱸ ᱛᱟᱦᱞᱮ ᱜᱚᱢᱠᱮ ᱠᱟᱹᱢᱤ ᱠᱷᱮᱜ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱦᱟᱜ ᱱᱟᱯᱟᱭ ᱜᱮ ᱢᱮᱱᱟᱜ ᱞᱤᱧᱟᱹ ᱪᱟᱫᱩ ᱵᱚᱸᱜᱟᱣᱟᱜ ᱟᱥᱤᱨ ᱵᱟᱛ ᱛᱮ᱾
ᱦᱮᱸ
ᱠᱟᱹᱝ ᱠᱟᱹᱢᱤ ᱠᱟᱡᱽ ᱠᱚᱫᱚ ᱱᱟᱜ ᱪᱮᱫ ᱠᱚ ᱦᱩᱭ ᱵᱟᱲᱟᱜ ᱠᱟᱱᱟ?
ᱪᱮᱫ ᱜᱮ ᱵᱟᱝ ᱛᱮᱦᱤᱧ ᱫᱚ ᱵᱟᱡᱟᱨ ᱥᱮᱫ ᱪᱟᱞᱟᱣ ᱦᱩᱭ ᱞᱮᱱᱟ᱾ ᱚᱸᱰᱮ ᱥᱩᱨ ᱨᱮ ᱛᱤᱦᱤᱧ ᱫᱚᱠᱚ ᱵᱟᱡᱟᱨᱟ ᱥᱮᱛᱟᱜ ᱨᱮᱜᱮ ᱟᱫᱚ ᱚᱱᱛᱮᱜᱮ- -ᱪᱟᱞᱟᱣ ᱦᱩᱭ ᱞᱮᱱᱟ ᱚᱱᱟ ᱥᱮᱛᱟᱜ ᱳᱭ ᱥᱟᱛᱴᱟ ᱠᱚᱨᱮ ᱟᱫᱚᱢ ᱛᱮ ᱠᱷᱚᱱᱚᱡ ᱜᱮ ᱱᱮᱜ-ᱮ ᱱᱤᱛᱚᱜ ᱜᱮ ᱨᱩᱭᱟᱹᱲ ᱦᱳᱹᱭ ᱱᱟ᱾ ᱛᱤᱱ ᱫᱚ ᱚᱸᱰᱮ ᱫᱚ ᱥᱩᱠᱨᱤ ᱡᱤᱞ ᱠᱚ ᱧᱟᱢᱚᱜᱼᱟ᱾ ᱦᱮᱸ ᱟᱫᱚ ᱥᱩᱠᱨᱤ ᱡᱤᱞ ᱟᱹᱜᱩ ᱪᱟᱞᱟᱣ ᱦᱩᱭᱱᱟ ᱟᱭᱢᱟ ᱫᱤᱱ ᱚᱱᱠᱟ ᱢᱟᱱᱮ ᱟᱢᱵᱟᱵᱟᱹᱛᱤ ᱨᱮ ᱡᱚᱢ ᱦᱩᱭ ᱞᱮᱱᱟ, ᱟᱫᱚ ᱛᱚᱠᱷᱚᱱ ᱜᱮ ᱟᱹᱰᱤ ᱢᱚᱸᱡᱽ ᱵᱩᱡ ᱮᱱᱟ ᱡᱚᱢ ᱠᱟᱛᱮᱜ ᱜᱮ ᱵᱷᱟᱹᱡᱤ ᱠᱚ ᱡᱚᱢ ᱵᱟᱲᱟ ᱠᱟᱛᱮᱜ ᱦᱮᱸ ᱟᱫᱚ ᱚᱲᱟᱜ ᱦᱚᱲ ᱠᱚ ᱞᱟᱹᱭ ᱫᱟ ᱫᱩ ᱛᱟᱦᱚᱞᱮ ᱪᱮᱫᱜᱮ ᱵᱟᱢ ᱪᱮᱠᱟᱭ ᱠᱷᱟᱡ ᱡᱤᱞ ᱜᱮ ᱟᱹᱜᱩᱭ ᱛᱟᱵᱚᱱ ᱢᱮ ᱛᱮᱦᱤᱧ ᱫᱚ ᱡᱤᱞ ᱜᱮᱵᱚᱱ ᱡᱚᱢᱟ ᱾ ᱟᱫᱚ ᱚᱱᱛᱮ ᱜᱮ ᱪᱟᱞᱟᱣ ᱦᱩᱭ ᱞᱮᱱᱟ ᱦᱮᱸᱜ-ᱮ ᱱᱤᱛᱳᱜ ᱜᱮ ᱨᱩᱣᱟᱹᱲ ᱦᱩᱭᱱᱟ ᱚᱱᱛᱮ ᱠᱷᱚᱡ ᱾
ᱛᱟᱦᱞᱮ ᱜᱚᱢᱠᱮ ᱮᱨᱯᱷᱚᱨ ᱠᱚᱫᱚ ᱦᱩᱭ ᱱᱟ ᱱᱟᱦᱟᱜ ᱵᱟᱝ?
ᱮᱨ ᱟᱯᱷᱚᱨ ᱫᱚ ᱜᱚᱝ ᱠᱮᱸᱻ ᱯᱩᱨᱟᱹᱜ ᱫᱚ ᱟᱹᱣᱨᱤ ᱯᱩᱨᱟᱹᱜᱼᱟ ᱛᱚ ᱛᱷᱚᱲᱟ ᱫᱚ ᱦᱩᱭ ᱠᱟᱱᱟ ᱦᱩᱭ ᱫᱚ ᱛᱷᱚᱲᱟ, ᱟᱫᱚ ᱦᱟᱸᱜ ᱟᱨᱚ ᱚᱱᱠᱟ ᱮᱨ ᱵᱚᱞᱚᱣᱟᱜ ᱦᱩᱭᱩᱜᱼᱟ ᱮᱨᱜᱮ, ᱟᱨᱚ ᱮᱨ ᱦᱩᱭᱩᱜ ᱦᱟᱸᱜ ᱱᱤᱛᱚᱜ ᱾ ᱟᱨ ᱵᱟᱨᱯᱮ ᱫᱤᱱ ᱯᱚᱨ, ᱚᱸᱷ ᱾ ᱛᱟᱦᱚᱞᱮ ᱚᱱᱛᱮ ᱮᱨ ᱟᱯᱷᱮᱨ ᱫᱚ ᱯᱩᱨᱟᱹᱣ ᱵᱟᱲᱟᱣ ᱟᱠᱟᱱᱟ?
ᱦᱮᱸ ᱜᱚᱢᱠᱮ ᱮᱨᱟᱹᱯᱷᱮᱨ ᱠᱚᱫᱚ ᱱᱟᱦᱟᱜ ᱦᱩᱭ ᱵᱟᱲᱟᱭᱮᱱᱟ ᱱᱟᱦᱟᱜ ᱟᱫᱚ ᱱᱚᱜᱼᱚᱭ ᱥᱮᱨᱢᱟ ᱡᱟᱹᱲᱤ ᱫᱟᱜ ᱛᱮᱜᱮ ᱪᱮᱫ ᱠᱟᱭ ᱫᱟ ᱱᱟ ᱱᱟᱦᱟᱜ, ᱟᱫᱚ ᱵᱟᱠᱷᱟᱡ ᱫᱟᱜ ᱵᱟᱲᱟ ᱞᱮᱠ ᱠᱷᱟᱡ ᱫᱚ ᱱᱟᱦᱟᱜ ᱨᱚᱦᱚᱭ ᱫᱚ ᱡᱩᱛ ᱠᱚᱜᱼᱟ ᱜᱚᱢᱠᱮ ᱟᱞᱮ ᱥᱮᱫ ᱫᱚ ᱢᱟᱱᱮ ᱞᱟᱦᱟ ᱨᱮᱜᱮ ᱫᱩ ᱠᱚ ᱤᱭᱟᱹ ᱟᱠᱟᱫᱟ ᱵᱟᱝ ᱟᱢᱟᱵᱚᱛᱤ ᱞᱟᱦᱟᱨᱮ ᱾ ᱚᱱᱮ ᱜᱟᱪᱷᱤ ᱠᱚ ᱚᱯᱷᱚᱨ ᱵᱟᱲᱟ ᱠᱟᱛᱮ ᱛᱟᱯᱚᱨᱮ ᱥᱩᱫᱷᱩ ᱱᱟᱦᱟᱜ ᱞᱮ ᱥᱮᱫ ᱫᱚ ᱾ ᱚᱱᱟ ᱟᱢᱵᱟᱵᱩᱛᱤ ᱠᱚ ᱤᱭᱟᱹ ᱵᱟᱲᱟ ᱦᱩᱭ ᱮᱱᱟ ᱾
ᱚ ᱛᱟᱦᱚᱞᱮ ᱫᱟᱜ ᱠᱚ ᱞᱟᱜᱟᱣ ᱟᱠᱟᱱᱟ?
ᱦᱮᱸ ᱜᱚᱝᱠᱮ ᱠᱤᱪᱷᱩᱴᱟ ᱞᱟᱜᱟᱣ ᱟᱠᱟᱱᱟ ᱡᱟᱜᱟ ᱠᱷᱟᱞ ᱧᱚᱜ ᱨᱮᱫᱚ ᱟᱨ ᱡᱮᱜᱩᱞᱟᱹ ᱰᱟᱸᱜᱟ ᱧᱚᱜ ᱜᱮᱭᱟ ᱚᱱᱟ ᱠᱚ ᱫᱚ ᱟᱹᱣᱨᱤᱼᱟ ᱱᱟᱦᱟᱜ ᱾
ᱚ ᱛᱟᱦᱚᱞᱮ ᱟᱫᱚ ᱨᱚᱦᱚᱭ ᱵᱟᱲᱟ ᱫᱚᱯᱮ ᱫᱷᱩᱨᱟᱹᱣᱱᱟ ᱥᱮ ᱟᱹᱣᱨᱤ?
ᱟᱹᱣᱨᱤ ᱜᱚᱢᱠᱮ ᱨᱚᱦᱚᱭ ᱵᱟᱞᱟ ᱫᱚ ᱟᱹᱣᱨᱤ ᱫᱷᱩᱨᱟᱹᱣ ᱦᱩᱭ ᱠᱟᱱᱟ ᱱᱟᱦᱟᱜ ᱠᱮᱵᱚᱞ ᱢᱟᱱᱮ ᱠᱚ ᱥᱤ ᱵᱟᱲᱟᱭᱮᱫᱟ ᱾
ᱚᱻ ᱾
ᱚᱱᱛᱮ ᱜᱚᱝᱠᱮ ᱟᱯᱮ ᱥᱮᱫ ᱜᱮ ᱱᱟᱦᱟᱜ ᱪᱮᱫᱠᱟ?
ᱟᱫᱚ ᱟᱞᱮ ᱥᱮᱫ ᱫᱚ ᱟᱹᱣᱨᱤ ᱟᱦᱟᱸᱜ ᱟᱫᱚ ᱛᱤᱥ ᱠᱚᱛᱮ ᱦᱟᱸᱜ ᱫᱟᱜ ᱟᱞᱮ ᱠᱟᱱᱟᱭ ᱵᱟᱭ ᱫᱟᱜ ᱞᱮᱠᱷᱟᱡ ᱫᱚ ᱟᱫᱚ ᱵᱟᱝ ᱦᱩᱭᱩᱜᱼᱟ ᱱᱤᱛᱚᱜ ᱫᱚ ᱚᱱᱟ ᱵᱟᱹᱭᱦᱟᱹᱲ ᱠᱚᱨᱮ ᱦᱚᱸ ᱫᱟᱜ ᱠᱚᱦᱚᱸ ᱟᱹᱣᱨᱤ ᱞᱟᱜᱟᱜᱼᱟ, ᱟᱨ ᱵᱟᱹᱫᱽ ᱠᱚᱫᱚ ᱢᱟ ᱵᱟᱝ ᱜᱮ ᱦᱮᱸ ᱚᱱᱠᱟ ᱞᱟᱹᱴᱩ ᱞᱟᱴᱩ ᱧᱚᱜ ᱫᱟᱜ ᱫᱚ ᱟᱹᱣᱨᱤ ᱫᱟᱜᱟ ᱦᱟᱸᱜ ᱟᱫᱚ
ᱟᱥᱚᱜ ᱠᱟᱱᱟ ᱞᱮ ᱪᱟᱸᱫᱳ ᱵᱚᱸᱜᱟ ᱴᱷᱮᱡ ᱡᱩᱫᱤ ᱫᱟᱜ ᱞᱮᱠᱷᱟᱱ ᱱᱤᱛᱚᱜ ᱟᱹᱰᱤ ᱱᱟᱯᱟᱭ ᱠᱚᱜᱼᱟ ᱦᱮᱸ ᱟᱫᱚ ᱱᱚᱜᱼᱚᱭ ᱜᱮᱥ ᱜᱚᱨᱚᱢ ᱠᱚ ᱫᱚᱢᱮ ᱜᱮ ᱫᱚᱢᱮ ᱜᱮ ᱵᱩᱡᱩᱜ ᱠᱟᱱᱟ ᱟᱴᱩ ᱯᱟᱹᱴᱩ ᱜᱮ ᱵᱩᱡᱩᱜ ᱠᱟᱱᱟ ᱦᱚᱜᱼᱚᱭ ᱩᱫᱽᱜᱟᱹᱨ ᱠᱚᱛᱮ ᱾ ᱦᱮᱸ ᱟᱫᱚ ᱫᱟᱜ ᱵᱟᱲᱟ ᱞᱮᱠᱷᱟᱡ ᱮᱠᱴᱩ ᱛᱷᱚᱲᱟ ᱧᱚᱜ ᱨᱮᱭᱟᱲ ᱧᱚᱜ ᱵᱩᱡ ᱠᱚᱜᱼᱟ ᱾
ᱟᱪᱪᱷᱟ ᱾ ᱛᱚ ᱜᱚᱝᱠᱮ ᱢᱮᱱᱮᱫ ᱠᱟᱱᱞᱤᱧ ᱟᱯᱮ ᱥᱮᱫ ᱠᱚᱫᱚ ᱱᱟᱦᱟᱜ ᱪᱟᱥ ᱵᱟᱥ ᱫᱚ ᱪᱮᱫᱠᱟ ᱱᱟᱦᱟᱜ ᱩᱛᱩᱣᱟᱜ ᱥᱟᱠ ᱥᱚᱵᱽᱡᱤ ᱠᱚᱫᱚ ᱱᱟᱦᱟᱜ ᱦᱩᱭᱩᱜ ᱜᱮᱭᱟ?
ᱦᱳᱭ ᱚᱝᱠᱟ ᱫᱚᱻ ᱩᱸ ᱩᱛᱩ ᱠᱚᱫᱚ ᱵᱟᱝ ᱨᱚᱦᱚᱭ ᱦᱳᱭᱳᱜᱼᱟ ᱾ ᱟᱠᱷᱨᱤᱧ ᱞᱮᱠᱟᱛᱮᱫᱚ ᱟᱫᱚ ᱚᱝᱠᱟ ᱠᱷᱮᱛ ᱠᱚᱦᱚᱸ ᱵᱟᱹᱱᱩᱜᱼᱟ ᱾ ᱠᱷᱮᱛ ᱥᱳᱨ ᱠᱚᱨᱮ ᱚᱝᱠᱟ ᱰᱚᱵᱷᱟᱜ ᱥᱮ ᱜᱟᱹᱰᱭᱟᱹ ᱠᱚᱦᱚᱸ ᱫᱚ ᱵᱟᱹᱱᱩᱜᱼᱟ, ᱡᱮ ᱥᱩᱨ ᱨᱮ ᱨᱚᱦᱚᱭᱟ ᱨᱚᱦᱚᱭ ᱠᱟᱛᱮᱫ ᱮᱸᱻ ᱚᱱᱠᱟ ᱟᱠᱷᱨᱤᱧ ᱞᱮᱠᱟ ᱜᱟᱱᱚᱜᱼᱟ ᱚᱱᱠᱟ ᱫᱚ ᱵᱟᱝ, ᱟᱫᱚ ᱦᱚᱸᱜᱼᱚᱭ ᱛᱷᱚᱲᱟ ᱜᱟᱱ ᱨᱚᱦᱚᱭᱟ ᱚᱱᱟ ᱡᱟᱦᱟ ᱰᱟᱹᱰᱤ ᱢᱟᱹᱰᱤᱞᱮ ᱞᱟᱣ ᱠᱟᱫᱟ ᱾ ᱠᱟᱹᱴᱤᱡ ᱧᱚᱜ ᱟᱫᱚ ᱚᱱᱟ ᱠᱚᱨᱮ ᱜᱮ ᱫᱟᱜ ᱠᱚ ᱛᱟᱦᱮᱱᱟ ᱾
ᱟᱫᱚ ᱫᱩᱞ ᱫᱟᱜ ᱠᱚᱛᱮ ᱜᱮ ᱛᱚ ᱫᱚᱢᱮ ᱫᱚ ᱵᱟᱝ ᱨᱚᱦᱚᱭ ᱜᱟᱱᱚᱜ-ᱟ ᱥᱮ ᱾ ᱟᱫᱚ ᱚᱱᱠᱟ ᱡᱚᱢ ᱧᱩ ᱞᱮᱠᱟ ᱡᱟᱦᱟ ᱛᱤᱱᱟᱹᱜ ᱦᱚᱜ-ᱚᱭ ᱾ ᱱᱤ ᱱᱤᱛᱚᱜ ᱡᱮᱢᱚᱱ ᱱᱚᱜᱼᱚᱭ ᱵᱮᱸᱜᱟᱲ ᱠᱚ ᱢᱮᱱᱟᱜ ᱜᱮᱭᱟ, ᱵᱮᱸᱜᱟᱲ ᱠᱚ ᱦᱮᱸ ᱟᱨ ᱟᱹᱞᱩ ᱠᱚᱦᱚ ᱨᱚᱦᱚᱭ ᱵᱟᱲᱟ ᱦᱩᱭᱩᱜᱼᱟ ᱩᱱᱟᱹᱜ ᱫᱚ ᱵᱟ ᱾ ᱡᱚᱢ ᱞᱮᱠᱟ ᱚᱱᱠᱟ ᱡᱟᱦᱟ ᱞᱮᱠᱟ ᱠᱤᱨᱤᱧ ᱠᱚ ᱵᱟᱝ ᱦᱳᱭᱳᱜ ᱾
ᱦᱮᱸᱜᱮ ᱱᱟᱦᱟᱭ ᱠᱤᱨᱤᱧ ᱠᱚ ᱵᱟᱝ ᱦᱩᱭ ᱞᱮᱱᱠᱷᱟᱡ ᱜᱮ ᱱᱟᱦᱟᱜ ᱵᱟᱛᱨᱟ ᱡᱮᱞ ᱥᱮᱼᱼ ᱛᱚ ᱠᱤᱨᱤᱧ ᱠᱷᱟᱹᱛᱤᱨ ᱜᱮᱛᱚ ᱫᱚᱢᱮ ᱜᱮ ᱯᱩᱭᱥᱟᱹ ᱠᱚ ᱞᱟᱜᱟᱜ ᱟᱥᱮ᱾
ᱚᱸ ᱦᱩᱸ ᱦᱩᱸᱼᱼ
ᱛᱟᱦᱞᱮ ᱜᱚᱝᱠᱮ ᱟᱯᱮ ᱥᱮᱫ ᱫᱚ ᱱᱟᱦᱟᱜ ᱵᱩᱨᱩ ᱫᱤᱥᱟᱹᱢ ᱠᱟᱱᱟ ᱵᱟᱝ?
ᱦᱳᱭ ᱫᱟ ᱵᱩᱨᱩ ᱫᱤᱥᱚᱢ ᱦᱮᱸ ᱵᱩᱨᱩ ᱫᱤᱥᱚᱢ ᱜᱮᱢ ᱞᱟᱹᱭ ᱫᱟᱲᱮᱭᱟᱜᱼᱟ ᱵᱩᱨᱩ ᱵᱟᱝ ᱫᱤᱥᱚᱢ ᱜᱮᱼᱼ ᱟᱫᱚ ᱚᱱᱠᱟ ᱞᱟᱹᱴᱩ ᱛᱚ ᱞᱟᱹᱴᱩ ᱠᱚᱫᱚ ᱵᱩᱨᱩ ᱫᱚ ᱵᱟᱹᱱᱩᱜᱼᱟ, ᱡᱟᱦᱟᱸ ᱧᱩᱛᱩᱢᱟᱱ ᱵᱩᱨᱩ ᱚᱱᱠᱟ ᱫᱚ ᱵᱟᱹᱱᱩᱜᱼᱟ ᱟᱫᱚ᱾ ᱵᱩᱨᱩ ᱫᱚ ᱵᱩᱨᱩ ᱠᱟᱱ ᱜᱮᱭᱟ, ᱮᱸ ᱢᱮᱱ ᱠᱳᱛᱛᱮ ᱜᱮᱞᱮ ᱚᱱᱟᱼᱼ ᱰᱩᱝᱨᱤ ᱰᱩᱝᱨᱤ ᱜᱮ ᱢᱮᱱ ᱞᱟᱜᱟᱜᱼᱟ, ᱵᱩᱨᱩ ᱫᱚ ᱵᱩᱨᱩ ᱢᱟ ᱞᱟᱹᱼᱼ ᱠᱷᱟᱡ ᱫᱚ ᱚᱱᱟ ᱞᱟᱹᱴᱩ ᱧᱚᱜ ᱵᱩᱡᱩᱜ ᱠᱟᱱᱟ, ᱰᱩᱝᱨᱤ ᱠᱚ ᱢᱮᱱᱟᱜᱼᱟ᱾
ᱛᱳ ᱜᱚᱝᱠᱮ ᱛᱟᱞᱦᱮ ᱱᱟᱦᱟᱜ ᱟᱯᱮᱥᱮᱫ ᱫᱚ ᱱᱟᱦᱟᱜ ᱢᱟᱱᱮᱼᱼ ᱫᱟᱜ ᱡᱟᱹᱲᱤ ᱠᱚᱨᱮᱱᱟᱜ ᱫᱚ ᱛᱷᱚᱲᱟ ᱜᱟᱱ ᱱᱟᱦᱟᱜ ᱤᱭᱟᱹ ᱧᱚᱜ ᱜᱮᱭᱟ ᱟᱠᱟᱞ ᱧᱚᱜ ᱜᱮᱭᱟ?
ᱦᱳᱭ ᱫᱚᱢᱮ ᱟᱠᱟᱞ ᱜᱮᱭᱟᱭ ᱟᱨ ᱫᱚᱢᱮ ᱜᱮᱭ ᱟᱠᱟᱞᱟ ᱱᱚᱛᱮ ᱫᱚ᱾
ᱢᱟᱱᱮ ᱧᱩᱼᱼ
ᱟᱠᱟᱞ ᱢᱟᱱᱮ ᱫᱚᱢᱮ ᱜᱮᱭ ᱟᱠᱟᱞᱟᱭ ᱦᱮᱸ, ᱱᱚᱜ-ᱚᱭ ᱥᱮᱨᱢᱟ ᱫᱟᱜ ᱛᱮᱜᱮ ᱡᱟᱦᱟ ᱛᱤᱱᱟᱹᱜᱼᱼ ᱫᱟᱜᱚᱜᱼᱟ, ᱟᱨ ᱚᱝᱠᱟ ᱫᱟᱜᱚᱜ ᱨᱮᱦᱚᱸ ᱟᱫᱚ ᱚᱝᱠᱟ ᱫᱟᱜ ᱤᱫᱤᱜᱮ ᱦᱩᱭᱩᱜᱼᱟ ᱵᱟᱼᱼ ᱠᱷᱟᱡ ᱫᱚ ᱵᱟᱝ ᱜᱟᱱᱚᱜᱼᱟ ᱦᱮᱸ᱾ ᱚᱱᱠᱟ ᱟᱲᱟ ᱪᱷᱟᱲᱟ ᱡᱩᱫᱤ ᱫᱟᱜ-ᱟ ᱟᱭᱢᱟ ᱫᱤᱱ ᱱᱚᱜᱚᱝᱠᱟᱼᱼ ᱯᱚᱨ ᱯᱚᱨᱮ ᱫᱟᱜ-ᱟ᱾ ᱛᱦᱟᱞᱮ ᱠᱷᱟᱡ ᱫᱚ ᱚᱱᱠᱟ ᱫᱚ ᱦᱩᱲᱩ ᱨᱚᱦᱚᱭ ᱠᱚᱦᱚᱸ ᱵᱟᱝ ᱦᱩᱭᱩᱜᱼᱟ, ᱟᱫᱚ ᱪᱟᱥ ᱠᱟᱢᱤ ᱨᱮᱦᱚᱸ ᱚᱝᱠᱟᱼᱼ ᱵᱟᱞᱮ ᱧᱟᱢᱟ ᱟᱨᱠᱤ ᱡᱟᱸᱦᱟ ᱦᱩᱲᱩ ᱠᱚ ᱨᱚᱦᱚᱭ ᱦᱩᱭᱩᱜᱼᱟ᱾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
ᱟᱯᱮ ᱛᱚ ᱛᱟᱦᱞᱮ ᱚᱱᱛᱮ ᱫᱚ ᱵᱷᱟᱞᱤ ᱜᱮ ᱡᱟᱱᱤᱡ ᱦᱩᱭᱩᱜᱼᱟ ᱦᱩᱲᱩ ᱠᱚᱫᱚ?
ᱦᱮᱸ ᱜᱚᱢᱠᱮ, ᱟᱞᱮ ᱥᱮᱫ ᱫᱚ ᱱᱟᱦᱟᱜ ᱦᱩᱭ ᱫᱚ ᱦᱩᱭᱩᱜ ᱜᱮᱭᱟ, ᱢᱟᱱᱮ ᱟᱞᱮ ᱥᱮᱫ ᱫᱚ ᱱᱟᱦᱟᱜ ᱚᱱᱠᱟ ᱫᱟᱜ ᱨᱮᱭᱟᱜ ᱫᱚ ᱠᱳᱱᱳ ᱥᱚᱢᱚᱥᱥᱟ ᱵᱟᱹᱱᱩᱜ ᱟ ᱛᱚ᱾ ᱟᱨᱼᱼ
ᱦᱮᱸ᱾
ᱪᱤᱠᱤ ᱵᱟᱲᱤ ᱠᱚᱨᱮᱱᱟᱜ ᱦᱚᱸ ᱢᱮᱱᱫᱚ ᱫᱚ ᱪᱮᱜ ᱢᱟᱱᱮ ᱟᱞᱮᱥᱮᱫ ᱫᱚ ᱱᱟᱦᱟᱜ ᱚᱱᱟ ᱱᱤ ᱱᱤᱭᱟᱹ ᱦᱩᱲᱩ ᱠᱚ ᱨᱚᱦᱚᱭᱟ᱾ ᱛᱟᱵᱮᱱᱟ ᱟᱨᱦᱚᱸ ᱢᱤᱴᱮᱜ ᱦᱟᱱᱟᱴᱟᱜ ᱦᱩᱲᱩ ᱠᱚ ᱨᱚᱦᱚᱭᱟ ᱢᱟᱱᱮ ᱟᱞᱮ ᱥᱮᱫ ᱫᱚ ᱵᱚᱪᱷᱚᱨ ᱨᱮ ᱵᱟᱨ ᱫᱷᱟᱣ ᱜᱮ ᱦᱩᱲᱩ ᱠᱚ ᱨᱚᱦᱚᱭᱟ᱾ ᱟᱨ ᱫᱟᱜ ᱠᱚ ᱨᱮᱱᱟᱜ ᱠᱳᱱᱳ ᱤᱭᱟᱹ ᱵᱟᱹᱱᱩᱜ ᱛᱮ ᱚᱱᱟᱛᱮ ᱥᱟᱠ ᱥᱚᱵᱽᱡᱤ ᱠᱚᱨᱮᱱᱟᱜ ᱦᱚᱸ ᱢᱟᱱᱮ ᱩᱱᱟᱹᱜᱼᱼ ᱤᱭᱟᱹ ᱫᱚ ᱵᱟᱹᱱᱩᱜᱼᱟ, ᱢᱟᱱᱮ ᱵᱮᱱ ᱵᱩᱡᱷᱟᱹᱣᱮᱜ ᱠᱟᱱ ᱜᱮᱭᱟ ᱛᱚ ᱫᱟᱜ ᱨᱮᱭᱟᱜ ᱛᱟᱦᱮᱸ ᱞᱮᱝᱠᱷᱟᱱ ᱫᱟᱜ ᱛᱟᱦᱮᱸ ᱞᱮᱝᱠᱷᱟᱱ ᱜᱮ ᱢᱟᱱᱮ ᱡᱚᱛᱚ ᱠᱤᱪᱷᱩ ᱜᱮ ᱦᱩᱭᱩᱜᱼᱟ ᱱᱟᱦᱟᱜ, ᱚᱱᱮ ᱚᱱᱠᱟ ᱟᱨᱼᱼ
ᱦᱮᱸ ᱦᱮᱸ ᱟᱫᱚ ᱱᱚᱛᱮ ᱢᱟ ᱟᱞᱮ ᱫᱚ ᱫᱷᱟᱥᱼᱼ ᱢᱟ ᱫᱚᱢᱮ ᱢᱮᱱᱟᱜᱼᱟ᱾ ᱪᱟᱥ ᱠᱟᱹᱢᱤ ᱞᱟᱹᱜᱤᱫ ᱫᱚ ᱟᱫᱚ ᱚᱱᱠᱟ ᱫᱟᱜᱽ ᱡᱟᱹᱲᱤ ᱜᱮ ᱵᱟᱹᱱᱩᱜᱼᱟ, ᱫᱟᱜᱽ ᱠᱚᱦᱚᱸ ᱵᱟᱹᱱᱩᱜᱼᱟ᱾ ᱚᱱᱠᱟ ᱦᱮᱸ ᱵᱟᱠᱷᱟᱡ ᱫᱚᱼᱼ ᱪᱟᱥ ᱪᱟᱥ ᱛᱮᱜᱮ ᱟᱭᱢᱟ ᱠᱚ ᱯᱩᱭᱥᱟᱹ ᱠᱚᱦᱚᱸ ᱨᱚᱡᱽᱜᱟᱨ ᱦᱳᱭ ᱠᱚᱜᱼᱟ᱾ ᱚᱱᱠᱟ ᱵᱟᱨᱦᱮ ᱠᱟᱹᱢᱤ ᱠᱚᱫᱚ ᱵᱟᱝ ᱪᱟᱞᱟᱣ ᱵᱟᱲᱟ ᱦᱳᱭᱳᱜ ᱠᱚᱣᱟ ᱦᱮᱸ ᱟᱫᱚ ᱚᱱᱠᱟ ᱦᱩᱲᱩ ᱦᱚᱸ ᱦᱩᱭᱩᱜ ᱨᱮᱦᱚᱸ ᱟᱫᱚᱢ ᱥᱮᱨᱢᱟ ᱚᱱᱠᱟ ᱟᱠᱟᱠᱟᱞ ᱠᱷᱟᱡ ᱫᱚ ᱚᱱᱠᱟᱜᱮᱼᱼ ᱡᱟᱦᱟᱸ ᱵᱟᱨ ᱯᱮ ᱢᱟᱥ ᱨᱮᱱᱟᱜ ᱚᱱᱠᱟ ᱡᱚᱢ ᱞᱮᱠᱟ ᱪᱟᱹᱞᱩᱜᱼᱟ, ᱟᱨ ᱵᱟᱠᱤ ᱫᱚ ᱚᱱᱠᱟ ᱼᱼ ᱠᱤᱨᱤᱧ ᱦᱚᱸ ᱦᱳᱭᱳᱜᱼᱟ, ᱚᱱᱠᱟ ᱦᱚᱸ ᱧᱮᱞ ᱦᱳᱭ ᱟᱠᱟᱱᱟ ᱦᱮᱸ᱾
ᱟᱪᱷᱟ ᱟᱞᱮᱥᱮᱫ ᱫᱚ ᱱᱟᱦᱟᱜ ᱚᱱᱠᱟᱱ ᱫᱤᱱ ᱫᱚ ᱟᱹᱣᱨᱤ ᱦᱮᱱᱟᱜᱼᱟ, ᱱᱟᱦᱟᱜ ᱟᱫᱚ ᱟᱞᱮᱜᱤ ᱛᱷᱚᱲᱟ ᱜᱟᱱ ᱞᱮ ᱤᱭᱟᱹ ᱧᱚᱜ ᱜᱮᱭᱟ ᱟᱨᱠᱤ ᱢᱟᱱᱮ ᱪᱟᱥ ᱵᱟᱹᱲᱤ ᱠᱟᱛᱮ ᱤᱱᱟᱹᱜ ᱜᱟᱱ ᱵᱟᱝ ᱞᱟᱜᱟᱜᱼᱟ᱾ ᱛᱚ ᱟᱫᱚ ᱠᱤᱪᱷᱩ ᱴᱟ ᱞᱮ ᱟᱠᱷᱨᱤᱧᱟ ᱟᱨᱠᱤ᱾ ᱛᱚ ᱱᱤᱛᱚᱜ ᱧᱮᱞ ᱵᱮᱱ ᱤᱱᱟᱹᱜ ᱜᱟᱱ ᱵᱟᱝ ᱞᱟᱜᱟᱜ ᱠᱷᱟᱱ ᱠᱷᱟᱱᱟ ᱠᱷᱟᱡ ᱵᱮᱱ ᱫᱚᱦᱚ ᱜᱤᱰᱤ ᱠᱟᱜᱼᱟ, ᱤᱱᱟᱹ ᱜᱟᱱ ᱫᱚ ᱚᱱᱟᱛᱮ ᱠᱤᱪᱩ ᱫᱚ ᱞᱤᱧ ᱟᱹᱠᱷᱨᱤᱧ ᱞᱟᱹᱜᱤᱫ᱾ ᱟᱨ ᱟᱵᱮᱱ ᱱᱤᱭᱟᱹ ᱴᱟᱜ ᱦᱩᱲᱩ ᱡᱚᱢ ᱡᱚᱢ ᱛᱮᱜᱮ ᱢᱟ ᱦᱟᱱᱟᱴᱟᱜ ᱦᱩᱲᱩ ᱵᱮᱱ ᱨᱚᱦᱚᱭᱟ ᱦᱟᱱᱟ ᱦᱩᱲᱩ ᱜᱮ ᱵᱤᱞᱤᱜ-ᱟ, ᱟᱫᱚ ᱤᱱᱟᱹᱜᱟᱱ ᱦᱩᱲᱩ ᱵᱟᱝ ᱞᱟᱜᱟᱜ-ᱟ᱾ ᱚᱱᱟ ᱠᱚ ᱠᱷᱟᱹᱛᱤᱨ ᱛᱮᱜᱮ ᱱᱟᱦᱟᱜ᱾ ᱠᱤᱪᱷᱩᱴᱟ ᱫᱚ ᱟᱨ ᱱᱤᱭᱟᱹ ᱠᱚ ᱥᱟᱠᱼᱥᱚᱵᱽᱡᱤ ᱢᱮᱱ ᱵᱚᱞᱮ ᱛᱮᱫᱚ ᱪᱮᱫ ᱟᱞᱮᱫ ᱫᱚ ᱡᱚᱢ ᱞᱟᱹᱜᱤᱜ ᱢᱟ ᱦᱩᱭᱩᱜ ᱠᱟᱱ ᱦᱩᱭᱩᱜ ᱜᱟᱱ ᱢᱟᱱᱮ ᱟᱹᱠᱷᱨᱤᱧ ᱠᱤᱨᱤᱧ ᱞᱟᱹᱜᱤᱫ ᱦᱚᱸ ᱱᱟᱜ ᱦᱩᱭᱩᱜ ᱠᱟᱱᱟ᱾ ᱡᱷᱚᱛᱚ ᱠᱚᱛᱮᱜᱤ ᱢᱟᱱᱮ ᱫᱟᱜ ᱨᱮᱭᱟᱜ ᱤᱱᱟᱹᱜ ᱟᱠᱟᱞ ᱵᱟᱹᱱᱩᱜᱼᱟ ᱛᱚ᱾
ᱦᱚᱭ ᱩᱛᱩ ᱠᱚᱯᱮ ᱨᱚᱦᱚᱭᱟ, ᱟᱫᱚ ᱩᱛᱩ ᱠᱚ ᱵᱟᱲᱜᱮ ᱠᱚᱢ ᱪᱟᱞᱟᱣ ᱵᱟᱲᱟᱶ ᱠᱟᱱ ᱜᱮᱭᱟ?
ᱦᱮᱸ ᱦᱮᱸ᱾
ᱚᱻ ᱟᱪᱪᱷᱟ ᱛᱟᱭᱞᱮᱻ ᱵᱮᱸᱜᱟᱲ ᱫᱚ ᱵᱮᱸᱜᱟᱲ ᱠᱚᱫᱚ ᱪᱮᱫ ᱞᱮᱠᱟ ᱠᱟᱛᱮᱫ ᱯᱮ ᱨᱚᱦᱚᱭᱟ ᱪᱮᱫ ᱞᱮᱠᱟ ᱞᱟᱹᱭ ᱢᱮ ᱛᱚᱵᱮ?
ᱤᱱᱠᱟᱹ ᱵᱮᱸᱜᱟᱲ ᱫᱚ ᱜᱚᱢᱠᱮ ᱯᱨᱚᱛᱷᱚᱢ ᱨᱮ ᱱᱟᱦᱟᱜ ᱯᱩᱨᱟᱹᱴ ᱵᱮᱸᱜᱟᱲ ᱛᱷᱚᱲᱟ ᱜᱟᱱ ᱯᱨᱚᱛᱷᱚᱢ ᱵᱤᱱ ᱠᱤᱨᱤᱧ ᱟᱹᱜᱩ ᱠᱮᱫᱟ ᱤᱛᱟᱹ ᱤᱛᱟᱹ ᱠᱤᱨᱤ ᱠᱤᱨᱤᱧ ᱟᱹᱜᱩ ᱠᱟᱛᱮᱫ ᱠᱤᱪᱷᱩᱴᱟ ᱥᱤᱛᱩᱝ ᱨᱮ ᱛᱟᱥᱤ ᱧᱚᱜ ᱦᱩᱭᱩᱜᱼᱟ᱾ ᱢᱟᱱᱮ ᱤᱭᱟᱹ ᱞᱮᱠᱟ ᱠᱷᱟᱨᱜᱟ ᱞᱮᱠᱟ ᱛᱟᱨᱯᱚᱨᱮ ᱚᱱᱟ ᱡᱮᱴᱟ ᱛᱤᱱᱟᱹᱜ ᱞᱟᱹᱴᱩ ᱡᱟᱸᱜᱟ ᱵᱤᱱ ᱤᱭᱟᱹ ᱠᱮᱫᱟ᱾ ᱡᱟᱦᱟᱸ ᱠᱷᱟᱱ ᱢᱮ ᱟᱵᱤᱱ ᱡᱩᱫᱤ᱾ ᱚᱱᱠᱟ ᱯᱚᱸᱱᱨᱚ ᱠᱟᱴᱷᱟ ᱜᱟᱱ ᱵᱤᱱ ᱤᱭᱟᱹ ᱞᱮᱠᱷᱟᱱ, ᱛᱷᱚᱲᱟ ᱜᱟᱱ ᱤ-ᱮᱨᱯᱟ ᱞᱮᱠᱟ ᱡᱟᱜᱟ ᱟᱨᱠᱤ ᱤᱱᱟᱹ ᱡᱟᱭᱜᱟ᱾ ᱠᱷᱳᱫᱽᱞᱟ ᱦᱩᱭᱩᱜ-ᱟ ᱫᱟᱜ ᱥᱤᱴᱟᱹᱣᱟᱭ ᱦᱩᱭᱩᱜ-ᱟ᱾ ᱦᱟᱞᱠᱟ ᱦᱟᱞᱠᱟ ᱡᱮᱱᱚ ᱨᱚᱥ ᱛᱟᱦᱮᱸᱱ ᱛᱚ ᱚᱱᱟ ᱜᱮ ᱠᱷᱚᱫᱽᱞᱟ ᱵᱟᱲᱟ ᱠᱟᱛᱮᱫ ᱱᱟᱦᱟᱜ ᱥᱟᱨ ᱵᱟᱯᱞᱟ ᱠᱚᱵᱚᱱ ᱞᱟᱜᱟᱣ ᱵᱟᱲᱟᱭᱫᱟ ᱟᱫᱚ ᱚᱱᱟ ᱫᱚ ᱛᱟᱦᱮᱸᱭᱮᱱᱟ ᱢᱤᱫ ᱫᱤᱱ ᱢᱤᱫ ᱫᱤᱱ ᱛᱟᱦᱮᱸ ᱵᱟᱲᱟ ᱠᱟᱛᱮ ᱱᱟᱜ ᱛᱟᱨ ᱯᱚᱨᱮᱨ ᱫᱤᱱ ᱟᱵᱟᱨ ᱵᱮᱱ ᱠᱷᱚᱫᱽᱞᱟᱣ ᱫᱟ ᱠᱷᱚᱫᱽᱞᱟᱣ ᱠᱟᱛᱮ ᱡᱮᱴᱟ ᱚᱱᱮ ᱛᱚᱵᱩ ᱟᱨᱠᱤ ᱡᱮᱴᱟ ᱜᱩᱨᱤᱡ ᱥᱟᱨ ᱵᱚᱱ ᱞᱟᱜᱟᱣ ᱵᱟᱲᱟᱭᱮᱜ ᱠᱷᱟᱱ ᱚᱱᱟ ᱠᱚ ᱥᱟᱦᱟᱨ ᱱᱟᱦᱟᱜ ᱞᱟᱜᱟᱣ ᱦᱩᱭᱩᱜᱼᱟ ᱞᱟᱜᱟᱣ ᱵᱟᱲᱟ ᱠᱟᱛᱮ ᱤᱧ ᱞᱟᱹᱭ ᱵᱮᱱ ᱮᱨ ᱠᱮᱫᱟ ᱮᱨ ᱠᱟᱛᱮ ᱢᱚᱸᱡᱽ ᱛᱮᱜᱮ ᱵᱮᱱ ᱥᱚᱢᱟᱱ ᱠᱟᱫᱟ ᱟᱲᱜᱚᱢ ᱥᱮ ᱡᱟᱦᱟᱸᱱᱟᱜ ᱛᱮᱜᱮ ᱟᱨᱠᱤ᱾ ᱥᱮ ᱠᱩᱰᱤ ᱛᱮᱦᱚᱸ ᱦᱩᱭᱩᱜ ᱜᱮᱭᱟ, ᱥᱚᱢᱟᱱ ᱵᱟᱲᱟ ᱠᱟᱛᱮ ᱱᱟᱦᱟᱜ-ᱟ ᱛᱟᱨᱯᱚᱨᱮ ᱵᱮᱱ ᱪᱮᱛᱟᱱ ᱥᱮᱫ ᱛᱤᱨᱯᱚᱞ ᱠᱚᱵᱮᱱ ᱞᱟᱜᱟᱣ ᱫᱟ ᱡᱮᱱᱚ ᱟᱹᱰᱤ ᱥᱤᱛᱩᱝ ᱦᱚᱸ ᱵᱟᱭ ᱧᱟᱢ ᱟᱨ ᱟᱹᱰᱤ ᱫᱟᱜ ᱵᱟᱲᱟ ᱞᱮᱠᱟᱡ ᱱᱟᱦᱟᱜ ᱫᱟᱜ ᱦᱚᱸ ᱡᱮᱱᱚ ᱵᱟᱭ ᱧᱟᱢ ᱾
ᱦᱮᱸ ᱦᱮᱸ
ᱦᱳᱭ ᱚᱱᱟ ᱠᱷᱟᱹᱛᱤᱨ ᱛᱮ ᱛᱤᱨᱯᱚᱞ ᱥᱮ ᱯᱚᱞᱤᱴᱤᱱ ᱥᱮ ᱡᱟᱦᱟᱸᱱᱟᱜ ᱵᱮᱱ ᱞᱟᱜᱟᱣ ᱫᱟ ᱱᱟᱸᱜ ᱟᱨ ᱴᱷᱤᱠ ᱚᱝᱠᱟ ᱛᱷᱚᱲᱟ ᱜᱟᱱ ᱵᱷᱳᱨ ᱵᱷᱳᱨ ᱤᱭᱟᱹ ᱦᱤᱡᱩᱜᱼᱟ᱾ ᱛᱚᱠᱷᱚᱱ ᱵᱮᱱ ᱛᱷᱚᱲᱟ ᱜᱟᱱ ᱵᱮᱱ ᱚᱴᱟᱜ ᱧᱚᱜ ᱠᱟᱜ-ᱟ, ᱡᱮᱱᱚ ᱦᱟᱣᱟ ᱵᱟᱛᱟᱥ ᱮ ᱧᱟᱢ ᱾ ᱥᱮᱛᱟᱜ ᱵᱮᱞᱟ ᱫᱚ ᱱᱚᱝᱠᱟ ᱟᱨᱠᱤ᱾ ᱛᱟᱨᱯᱚᱨᱮ ᱠᱤᱪᱷᱩᱴᱟ ᱡᱟᱱᱟᱢᱚᱜᱼᱟ ᱛᱷᱚᱨᱟ ᱜᱟᱱ ᱦᱟᱛ ᱠᱷᱟᱹᱱᱤᱠ ᱜᱟᱱ ᱡᱟᱱᱟᱢᱚᱜᱼᱟ ᱥᱮ ᱚᱱᱟ ᱠᱷᱚᱡ ᱟᱵᱮᱱ ᱡᱩᱫᱤ ᱵᱮᱱ ᱢᱮᱱ ᱞᱟᱦᱟ ᱧᱚᱜ ᱨᱮᱞᱤᱧ ᱤᱭᱟᱹᱭᱟ ᱛᱩᱫ ᱠᱟᱛᱮ ᱞᱤᱧ ᱨᱚᱦᱚᱭᱟ ᱛᱚ ᱞᱟᱦᱟ ᱧᱚᱜ ᱨᱮᱜᱮ ᱵᱤᱱ ᱤᱭᱟᱹ ᱫᱟᱲᱮᱭᱟᱜ ᱢᱤᱫ ᱾ ᱞᱮᱠᱟ ᱦᱩᱭᱩᱜᱼᱟ ᱛᱟᱯᱚᱨᱮ ᱛᱚᱠᱟ ᱨᱮᱵᱮᱱ ᱤᱫᱤᱭᱟ ᱚᱸᱰᱮ ᱵᱤᱱ ᱤᱫᱤ ᱠᱮᱫᱟ ᱛᱚᱠᱷᱚᱱ ᱢᱟᱱᱮ ᱥᱤᱯᱟᱹᱨ ᱠᱚ ᱞᱟᱹᱴᱩ ᱞᱟᱹᱴᱩ ᱧᱚᱜ ᱟᱲᱟᱜᱟ ᱨᱮᱦᱮᱜ ᱠᱚ ᱱᱟᱦᱟᱜ ᱟᱫᱚ ᱚᱱᱟ ᱠᱚᱫᱚ ᱜᱮᱫ ᱦᱩᱭᱩᱜᱼᱟ ᱜᱮᱫ ᱠᱟᱛᱮ ᱫᱚ ᱱᱟᱦᱟᱜ ᱨᱚᱦᱚᱭ ᱦᱩᱭ ᱵᱟᱲᱟ ᱠᱟᱛᱮᱫ ᱱᱟᱦᱟᱜ ᱟᱫᱚ ᱚᱸᱰᱮ ᱵᱮᱱ ᱠᱷᱩᱴᱤ ᱠᱮᱫᱟ ᱫᱟᱜ ᱡᱮᱱᱚ ᱵᱟᱝ ᱡᱟᱣᱨᱟᱜ ᱞᱮᱠᱟ ᱪᱮᱫᱟᱜ ᱥᱮ ᱵᱮᱸᱜᱟᱲ ᱫᱟᱨᱮ ᱟᱰᱮᱯᱟᱥᱮ ᱫᱟᱜ ᱛᱟᱦᱮᱸ ᱞᱮᱱᱠᱷᱟᱱ ᱫᱚ ᱚᱱᱟ ᱦᱚᱸ ᱚᱱᱟ ᱵᱮᱸᱜᱟᱲ ᱫᱚ ᱜᱩᱡᱚᱜᱼᱟ ᱟᱨᱠᱤ᱾ ᱡᱟᱹᱥᱛᱤ ᱫᱟᱜ ᱦᱚᱸ ᱵᱟᱭ ᱥᱟᱦᱟᱣ ᱫᱟᱲᱮᱭᱟᱜᱲ-ᱟ ᱛᱚ ᱟᱫᱚ ᱚᱱᱟ ᱠᱚᱜᱮ ᱵᱤᱱ ᱤᱭᱟᱹ ᱠᱮᱫᱟ᱾ ᱛᱟᱨᱯᱚᱨᱮ ᱢᱟ ᱚᱱᱮ ᱵᱤᱥ ᱴᱤᱥ ᱡᱟᱵᱚᱛᱤᱭᱚ ᱢᱮᱱᱟᱜᱼᱟ ᱚᱱᱟ ᱠᱚ ᱞᱟᱜᱟᱣ ᱦᱩᱭᱩᱜ-ᱟ᱾ ᱵᱟᱵᱮᱱ ᱞᱟᱜᱟᱣ ᱞᱮᱠᱷᱟᱱ ᱢᱟ ᱟᱵᱤᱱᱟᱜ ᱵᱟᱝ ᱦᱩᱭᱩᱜᱼᱟ ᱫᱤᱠᱩ ᱪᱷᱟᱹᱛᱤᱠ ᱟᱜ ᱦᱩᱭᱩᱜ ᱛᱚᱜᱼᱟ ᱛᱚ ᱱᱤᱡᱮᱜᱮ ᱛᱷᱚᱲᱟ ᱜᱟᱱ ᱤᱭᱟᱹ ᱧᱚᱜ ᱟᱹᱭᱠᱟᱹᱜᱼᱟ ᱱᱤᱝᱠᱟᱹ ᱠᱟᱛᱮᱫ ᱟᱨᱠᱤ᱾ ᱪᱟᱹᱥᱵᱟᱥ ᱫᱚ ᱦᱩᱭᱩᱜᱼᱟ ᱟᱨ ᱟᱹᱞᱩ ᱠᱚᱫᱚ ᱱᱟᱜ ᱵᱮᱱ᱾ ᱵᱟᱲᱟᱭᱮᱜ ᱠᱟᱱ ᱪᱚ ᱟᱞᱩ ᱢᱟᱱᱮ ᱱᱤᱝᱠᱟ ᱠᱟᱛᱮ ᱨᱚᱦᱚᱭ ᱦᱩᱭᱩᱜᱼᱟ ᱥᱮ ᱟᱯᱮᱥᱮᱫ ᱟᱞᱩ ᱠᱚᱫᱚ ᱵᱟᱠᱚ ᱨᱚᱦᱚᱭ ᱵᱟᱲᱟᱭᱟ ᱱᱟᱜ
ᱵᱟ ᱟᱞᱮ ᱫᱚ ᱟᱞᱩ ᱫᱚᱠᱚ ᱨᱚᱦᱚᱭ ᱫᱚᱠᱚ ᱨᱚᱦᱚᱭᱟ ᱟᱫᱚ ᱚᱱᱠᱟ ᱚᱲᱟᱜ ᱠᱚᱨᱮᱱᱟᱜ ᱟᱞᱩ ᱠᱚᱫᱚ ᱡᱟᱦᱟᱸ ᱠᱚ ᱦᱩᱭ ᱵᱟᱲᱟᱜ ᱚᱱᱟ ᱠᱚ ᱟᱞᱩ ᱫᱚ ᱵᱟᱝ ᱜᱮ ᱱᱚᱜᱼᱚᱭ ᱠᱤᱨᱤᱧ ᱟᱹᱜᱩᱭᱟ ᱠᱚ᱾ ᱠᱤᱨᱤᱧ ᱟᱹᱜᱩ ᱠᱟᱛᱮᱜ ᱟᱫᱚᱞᱮ ᱪᱮᱠᱟᱭᱟ ᱚᱱᱟ ᱜᱚᱴᱟ ᱟᱞᱩ ᱜᱮ ᱯᱩᱭᱞᱳ ᱛᱮᱞᱮ ᱜᱮᱫ ᱦᱟᱹᱴᱤᱧ ᱠᱮᱫ ᱜᱮ ᱾ ᱦᱮᱸ ᱜᱮᱜ ᱜᱮᱜ ᱦᱟᱹᱴᱤᱧ ᱠᱮᱜ ᱜᱮᱞᱮ ᱢᱤᱫᱴᱟᱝ ᱡᱩᱫᱤ ᱢᱟᱨᱟᱝ ᱧᱚᱜ ᱟᱞᱩ ᱛᱟᱦᱮᱸᱱᱟ ᱡᱟᱦᱟᱸ ᱦᱩᱰᱤᱧ ᱧᱚᱜ ᱠᱚᱫᱚ ᱴᱷᱤᱠᱟᱹᱱ ᱜᱮᱭᱟ ᱟᱨ ᱦᱩᱰᱤᱧᱚᱜ ᱨᱮᱦᱚᱸ᱾ ᱢᱤᱫ ᱫᱷᱟᱣ ᱫᱚᱞᱮ ᱜᱮᱫ ᱜᱮᱫ ᱜᱮᱫ ᱦᱟᱹᱴᱤᱧ ᱠᱮᱫ ᱜᱮ᱾ ᱞᱟᱹᱴᱩ ᱧᱚᱜ ᱛᱟᱦᱮᱸᱱ ᱠᱷᱟᱡ ᱚᱱᱠᱟ ᱯᱩᱱ ᱯᱩᱱ ᱴᱷᱮᱡ ᱞᱮ ᱵᱟᱠᱷᱨᱟᱭᱟ ᱥᱮ ᱢᱚᱬᱮ ᱴᱷᱮᱡ ᱚᱱᱠᱟ ᱡᱟᱦᱟᱸ ᱞᱮ ᱵᱟᱠᱷᱨᱟ ᱜᱟᱱᱚᱜᱼᱟ ᱚᱱᱠᱟ ᱟᱫᱚ ᱵᱟᱠᱷᱨᱟ ᱠᱟᱛᱮ ᱫᱚᱞᱮ ᱪᱮᱠᱟ ᱠᱮᱫ ᱜᱮ ᱢᱤᱫᱴᱮᱱ ᱚᱝᱠᱟ᱾ ᱴᱷᱮᱠᱟ ᱞᱮᱨᱮ ᱫᱚᱦᱚ ᱠᱟᱜ ᱜᱮ ᱦᱮᱸ ᱚᱝᱠᱟ ᱡᱟᱦᱟᱸ ᱦᱚᱸᱜ-ᱚᱭ ᱢᱟᱜ ᱨᱮᱱᱟᱜ ᱴᱷᱮ ᱟᱨᱠᱤ ᱦᱚᱭ ᱠᱚ ᱯᱟᱨᱚᱢᱚᱜ ᱦᱮᱸ᱾ ᱚᱱᱠᱟᱱᱟᱜ ᱴᱷᱮᱠᱟ ᱟᱫᱚ ᱴᱷᱮᱠᱟ ᱨᱮᱞᱮ ᱫᱚᱦᱚ ᱠᱟᱜ ᱜᱮ, ᱟᱫᱚ ᱫᱚᱦᱚ ᱠᱟᱜ ᱠᱟᱛᱮᱫ ᱫᱚ ᱦᱚᱜᱼᱚᱭ, ᱟᱵᱚ ᱥᱩᱛᱤ ᱵᱚᱥᱛᱟ ᱠᱚ ᱧᱟᱢᱚᱜᱼᱟ, ᱫᱚᱠᱟᱱ ᱠᱚᱨᱮ ᱜᱮ
ᱦᱮᱸ, ᱦᱮᱸ᱾
ᱦᱮᱸ ᱟᱫᱚ ᱚᱱᱟ ᱛᱮᱜᱮᱞᱮ, ᱟᱫᱞᱮ ᱛᱷᱚᱲᱟ ᱞᱮ ᱞᱚᱦᱚᱫ ᱠᱮᱫ ᱜᱮ ᱤᱭᱟᱹᱨᱮ ᱮ ᱫᱟᱜ ᱨᱮ, ᱫᱟᱜ ᱨᱮ ᱞᱚᱦᱚᱜ ᱠᱟᱛᱮ ᱫᱚ ᱟᱫᱚᱞᱮ ᱢᱚᱲᱦᱟᱣ ᱠᱟᱜ ᱜᱮᱸ, ᱟᱫᱚ ᱢᱚᱲᱦᱟᱣ ᱠᱟᱛᱮ ᱠᱟᱛᱮᱫ ᱜᱮ ᱟᱫᱚᱞᱮ ᱫᱚᱦᱚ ᱠᱟᱜ ᱜᱮᱭᱟ, ᱡᱮᱢᱚᱱ ᱞᱟᱛᱟᱨ ᱨᱮᱦᱚᱸ, ᱞᱟᱛᱟᱨ ᱥᱮᱫ ᱦᱚᱸ ᱡᱟᱦᱟᱱᱟᱜ ᱫᱟᱜ ᱠᱚ ᱵᱟᱝ ᱵᱚᱞᱚᱜ ᱚᱱᱠᱟᱱ ᱡᱟᱭᱜᱟ ᱨᱮ ᱫᱚᱦᱚ ᱦᱳᱭᱳᱜᱼᱟ᱾ ᱮ ᱰᱷᱤᱯᱩ ᱧᱚᱜ ᱨᱮ᱾ ᱚᱱᱟ ᱵᱷᱤᱱᱰᱤ, ᱵᱷᱤᱱᱰᱤ ᱵᱟᱠᱷᱟᱡ ᱞᱮ ᱵᱮᱱᱟᱣᱟᱜ ᱜᱮ, ᱵᱷᱤᱱᱰᱤ ᱪᱤ ᱞᱟᱛᱟᱨ ᱞᱮ ᱫᱚᱦᱚᱟᱜ ᱜᱮ ᱟᱫᱚ ᱧᱮᱞ ᱤᱫᱤ ᱦᱩᱭᱩᱜᱼᱟ, ᱚᱱᱠᱟᱜᱮ ᱛᱤᱱ ᱛᱤᱥ ᱯᱩᱝᱲᱤᱜ ᱠᱟᱱᱟ᱾ ᱦᱮᱸ ᱟᱫᱚ ᱯᱩᱝᱲᱤ ᱞᱮᱱᱠᱷᱟᱡ ᱜᱮ, ᱚᱱᱠᱟ ᱠᱟᱛᱮ ᱠᱟᱛᱮ ᱜᱮ ᱟᱫᱚ ᱛᱚᱯᱟ ᱠᱟᱜ ᱦᱳᱭᱳᱜᱼᱟ᱾ ᱛᱷᱚᱲᱟ ᱛᱷᱚᱲᱟ ᱦᱟᱸᱰᱮ ᱱᱟᱰᱮ, ᱦᱟᱸᱰᱮ ᱱᱟᱰᱮ᱾ ᱦᱮᱸ ᱵᱟᱨᱭᱟ ᱠᱟᱛᱮ, ᱢᱤᱫᱴᱟᱝ ᱠᱟᱛᱮ᱾ ᱠᱟᱛᱮ ᱚᱱᱠᱟ ᱠᱟᱛᱮ ᱟᱫᱚ ᱟᱞᱩ ᱫᱚᱞᱮ, ᱟᱞᱮ ᱫᱚᱞᱮ ᱚᱱᱠᱟ ᱠᱟᱛᱮᱫ ᱞᱮ ᱦᱮᱸ ᱪᱟᱥ ᱛᱟᱦᱮᱸᱱᱟ ᱦᱮᱸ, ᱦᱮᱸ, ᱦᱮᱸ᱾
ᱟᱞᱮ ᱥᱮᱫ ᱫᱚ ᱱᱟᱦᱱᱟᱜ ᱚᱱᱠᱟ ᱫᱚ ᱵᱟᱠᱚ ᱨᱚᱦᱚᱭᱟ, ᱟᱞᱩ ᱠᱚᱫᱚ ᱦᱟᱜ ᱟᱞᱮᱥᱮᱫ ᱫᱚ ᱢᱟᱱᱮ ᱜᱚᱴᱟ ᱛᱮᱜᱮ ᱛᱟᱦᱮᱸᱱᱟ ᱟᱹᱞᱩ ᱫᱚ, ᱵᱟᱠᱚ ᱜᱮᱫᱟ ᱡᱮᱴᱟ ᱢᱟᱱᱮ ᱦᱩᱰᱤᱧᱚᱜᱼᱟ ᱞᱟᱹᱩ ᱧᱚᱜ ᱫᱚ ᱵᱟ ᱵᱟᱠᱚ ᱤᱭᱟᱹᱭᱟ ᱦᱩᱰᱤᱧ ᱧᱚᱜᱼᱟ ᱦᱟᱸᱜ, ᱛᱚ ᱚᱱᱟ ᱠᱚᱫᱚ ᱦᱟᱸᱜ ᱜᱚᱴᱟ ᱛᱮᱜᱮ ᱠᱚ ᱫᱚᱦᱚ ᱠᱟᱜᱼᱟ ᱫᱚᱦᱚ ᱫᱚ ᱟᱨ ᱢᱟᱱᱮ ᱮᱢᱚᱱ ᱡᱟᱭᱜᱟ ᱨᱮᱵᱤᱱ ᱫᱚᱦᱚ ᱧᱚᱜᱟ, ᱡᱮᱱᱚ ᱟᱹᱰᱤ ᱡᱟᱹᱥᱛᱤ ᱨᱚᱥ ᱵᱟᱭ ᱧᱟᱢ ᱟᱹᱰᱤ ᱤᱭᱟᱹ ᱦᱚ ᱵᱟᱝ᱾ ᱛᱚ ᱟᱡ ᱟᱡ ᱛᱮᱜᱮ ᱱᱟᱸᱜ ᱠᱟᱹᱴᱤᱡ ᱠᱟᱹᱴᱤᱡ ᱱᱟᱦᱟᱜ ᱡᱟᱱᱟᱢᱚᱜᱼᱟ᱾ ᱛᱚ ᱡᱟᱱᱟᱢ ᱵᱟᱲᱟ ᱠᱟᱛᱮᱜ ᱚᱱᱟ ᱱᱟᱸᱜ ᱵᱤᱱ ᱤᱫᱤ ᱠᱮᱫ᱾ ᱚᱠᱟᱨᱮ ᱵᱮᱱ ᱫᱚᱦᱚ ᱠᱮᱫᱟ? ᱚᱱᱮ ᱚᱱᱠᱟ ᱨᱮᱜᱮ
ᱦᱮᱸ ᱱᱤᱭᱟᱹ ᱜᱮ ᱛᱟᱦᱚᱞᱮ ᱠᱚᱯᱤ ᱠᱚᱫᱚ, ᱯᱮ ᱠᱚᱯᱤ ᱠᱚᱯᱤ ᱠᱚᱫᱚ ᱯᱮ ᱨᱚᱦᱚᱭ ᱵᱟᱲᱟᱭ ᱜᱮᱭᱟ ᱥᱮ ᱵᱟᱝ?
ᱦᱮᱸ ᱠᱚᱯᱤ ᱠᱚᱫᱚᱞᱮ ᱨᱚᱦᱚᱭ ᱵᱟᱲᱟᱭ ᱜᱚᱝᱠᱮ, ᱟᱫᱚ ᱱᱤᱛᱚᱜ ᱫᱚ ᱱᱟᱸᱜ ᱥᱤᱡᱤᱱ ᱫᱚ ᱵᱟᱝ ᱠᱟᱱᱟ ᱛᱚ ᱟᱫᱚ ᱚᱱᱟᱛᱮ ᱫᱚ
ᱦᱮᱸ, ᱦᱮᱸ, ᱾
ᱠᱚᱯᱤ ᱦᱚᱸ ᱚᱱᱮ, ᱚᱱᱮ ᱞᱤᱧ ᱞᱟᱹᱭ ᱠᱮᱫ ᱞᱮᱠᱟ, ᱵᱮᱸᱜᱟᱲ ᱚᱱᱮ ᱚᱱᱠᱟ ᱜᱮ ᱠᱚᱯᱤ ᱦᱚᱸ ᱢᱟᱱᱮ ᱛᱷᱚᱲᱟ ᱜᱟᱱ ᱤᱭᱟᱹ ᱧᱚᱜ ᱦᱳᱭᱳᱜᱼᱟ, ᱪᱟᱨᱟ ᱞᱮᱠᱟ ᱨᱚᱦᱚᱭ ᱦᱳᱭᱳᱜᱼᱟ, ᱰᱟᱦᱟᱨᱮ ᱛᱚ ᱛᱟᱨᱯᱚᱨᱮ ᱚᱸᱰᱮ ᱠᱷᱚᱡ ᱦᱟᱸᱜ ᱟᱹᱜᱩ ᱠᱟᱛᱮᱫ
ᱦᱮᱸ, ᱱᱚᱜᱼᱚᱭ ᱢᱮᱱᱫᱟᱹ ᱤᱧ ᱱᱚᱜᱼᱚᱭ ᱡᱮ ᱟᱵᱚᱣᱟᱜ ᱩᱛᱩ ᱠᱚ ᱢᱮᱱᱟᱜ ᱛᱟᱵᱚᱱᱟ, ᱟᱫᱚ ᱚᱠᱟᱴᱟᱜ ᱩᱛᱩ ᱠᱚ ᱟᱛᱮ ᱟᱵᱮᱱ ᱫᱚ ᱡᱟᱹᱥᱛᱤ ᱛᱤᱱᱟᱜ ᱵᱮᱱ ᱠᱩᱥᱤᱭᱟᱜᱼᱟ?
ᱦᱸ, ᱦᱮᱸ ᱠᱩᱥᱤ ᱫᱚ ᱱᱟᱦᱟᱜ ᱪᱮᱫ ᱵᱮᱱ ᱠᱩᱥᱤᱣᱟᱜᱼᱟ, ᱡᱟᱦᱟᱱ ᱩᱛᱩᱜᱮ ᱦᱟᱸᱜ ᱟᱹᱰᱤ ᱡᱟᱹᱥᱛᱤ ᱵᱮᱱ ᱡᱚᱢ ᱞᱮᱠᱟᱱᱡ ᱢᱟ, ᱤᱭᱟᱹ ᱟᱨᱵᱮᱱ ᱵᱩᱡᱷᱟᱹᱣᱮᱫ ᱠᱟᱱ ᱜᱮᱭᱟ ᱯᱷᱮᱵᱟᱨᱮᱴ ᱡᱚᱢᱟᱜ ᱫᱚ ᱫᱷᱚᱨᱟᱣ ᱠᱟᱜ ᱵᱤᱱ ᱟᱹᱞᱩ ᱜᱮ, ᱱᱤᱛᱚᱜ ᱡᱟᱦᱟᱱᱟᱜ ᱜᱮ ᱟᱹᱞᱩ ᱜᱮ ᱞᱟᱜᱟᱜᱼᱟ᱾ ᱠᱚᱯᱤ ᱵᱤᱱ ᱩᱛᱩ ᱨᱚᱦᱚ ᱟᱹᱞᱩ ᱜᱮ ᱞᱟᱜᱟᱜᱼᱟ, ᱱᱟᱦᱟᱜ ᱡᱤᱞ ᱵᱮᱱ ᱩᱛᱩ ᱨᱚᱦᱚᱸ ᱟᱞᱩ ᱜᱮ, ᱵᱮᱸᱜᱟᱲ ᱠᱚ ᱥᱮ ᱡᱟᱦᱟᱱᱟᱜ ᱡᱤᱞ ᱵᱤᱱ ᱩᱛᱩᱭ ᱨᱮᱦᱚᱸ ᱟᱹᱞᱩᱜᱮ ᱦᱟᱜ, ᱞᱟᱜᱟᱣ ᱫᱚ ᱵᱚᱞᱛᱮ ᱟᱹᱞᱤᱧ ᱫᱚ ᱵᱟᱦᱟ ᱠᱚᱯᱤ ᱜᱮ ᱛᱷᱚᱲᱟ ᱜᱟᱱ ᱞᱤᱧ ᱠᱷᱩᱥᱤᱧᱚᱜᱼᱟ ᱟᱨᱤ ᱠᱤ᱾